ᱦᱮᱸ, ᱨᱚᱲ ᱟᱸᱡᱚᱢᱚᱜ ᱠᱟᱱᱟ?
ᱦᱮᱸ ᱟᱸᱡᱚᱢ ᱧᱟᱢᱚᱜ ᱠᱟᱱᱟ ᱟᱢᱮᱢ ᱟᱸᱡᱚᱢ ᱫᱟ?
ᱦᱳᱭ ᱟᱡᱚᱢ ᱫᱤᱧ᱾
ᱡᱚᱢ ᱵᱟᱲᱟ ᱠᱚ ᱦᱩᱭᱱᱟ ᱥᱮ ᱵᱟᱝ? ᱟᱪᱪᱷᱟ ᱦᱟᱯᱮ ᱱᱤᱛᱚᱜ ᱟᱡᱚᱢᱚᱜ ᱠᱟᱱᱟ?
ᱦᱳᱭ ᱱᱤᱛᱳᱜ ᱫᱚ ᱴᱷᱤᱠ ᱜᱮᱭᱟ᱾
ᱚ ᱦᱮᱸ ᱛᱚ᱾ ᱡᱚᱢ ᱵᱟᱲᱟ ᱠᱚ ᱦᱩᱭᱱᱟ?
ᱦᱮᱸ ᱦᱩᱭ ᱱᱟ ᱠᱤᱪᱷᱩ ᱠᱷᱚᱱ ᱞᱟᱦᱟ ᱜᱮ ᱡᱚᱢ ᱦᱩᱭᱱᱟ᱾ ᱟᱢ?
ᱚ᱾ ᱦᱮᱸ ᱡᱚᱢ ᱦᱩᱭᱱᱟ ᱛᱚ, ᱦᱚᱜᱼᱚᱭ ᱠᱤᱪᱷᱩ ᱠᱷᱚᱱ ᱞᱟᱦᱟ ᱤᱧ ᱦᱚᱸ᱾
ᱚ ᱪᱮᱫ ᱠᱚ ᱠᱚ ᱩᱛᱩ ᱞᱮᱫᱟ?
ᱦᱮᱸ ᱛᱮᱦᱮᱧ ᱫᱚ ᱧᱤᱫᱟᱹ ᱩᱛᱩ ᱞᱮᱫᱟ ᱠᱚ ᱥᱚᱣᱟᱵᱤᱱ ᱟᱹᱞᱩ ᱫᱟᱹᱞ᱾ ᱱᱚᱣᱟ ᱠᱚᱜᱮ ᱟᱯᱮ ᱫᱚ?
ᱟᱞᱮ ᱫᱚ ᱛᱮᱦᱮᱧ ᱫᱚ ᱦᱟᱹᱠᱩᱞᱮ ᱩᱛᱩ ᱞᱮᱫ ᱠᱚᱣᱟ ᱟᱨ ᱟᱞᱩ ᱜᱩᱫᱽᱨᱤ ᱩᱛᱩ᱾
ᱚ ᱦᱮᱸ ᱛᱚ ᱱᱟᱯᱟᱭ ᱜᱮ᱾
ᱦᱳᱭ᱾
ᱦᱳᱭ ᱛᱚ ᱛᱟᱦᱚᱞᱮ ᱛᱮᱦᱮᱧ ᱫᱚ ᱜᱟᱞᱚᱪ ᱟᱞᱟᱝ᱾ ᱟᱨ ᱫᱟᱬᱟᱱ ᱤᱫᱤ ᱠᱟᱛᱮᱜ ᱦᱮᱸ ᱥᱮ᱾
ᱦᱳᱭ
ᱦᱮᱸ ᱛᱚ ᱫᱟᱬᱟᱱ ᱤᱫᱤ ᱠᱟᱛᱮᱜ ᱯᱟᱹᱭᱞᱟᱹ ᱨᱮ ᱤᱧᱜᱤᱧ ᱞᱟᱹᱭᱫᱟ ᱡᱮ ᱫᱟᱬᱟᱱ ᱤᱫᱤ ᱠᱟᱛᱮᱜ ᱪᱮᱜᱠᱟ ᱵᱩᱡᱷᱟᱹᱜ-ᱟ? ᱥᱮ ᱚᱠᱟ ᱠᱚᱨᱮᱧ ᱪᱟᱞᱟᱣ ᱠᱟᱱᱟ ᱚᱱᱟ ᱠᱚ ᱦᱮᱸ
ᱦᱳᱭ
ᱤᱧᱟᱹᱜ ᱨᱚᱲ ᱯᱩᱥᱴᱟᱹ ᱥᱟᱹᱦᱤᱡ, ᱦᱳᱭ ᱤᱧᱟᱜ ᱨᱚᱲᱮᱢ ᱟᱸᱡᱚᱢ ᱧᱟᱢ ᱫᱟ ᱛᱚ?
ᱦᱳᱭ ᱟᱸᱡᱚᱢ ᱫᱤᱧ᱾
ᱴᱷᱤᱠ ᱜᱮᱭᱟ ᱛᱚᱵᱮ ᱟᱨ ᱫᱟᱬᱟᱱ ᱫᱚ ᱦᱩᱸ ᱥᱟᱹᱨᱤᱜᱮ ᱢᱮᱜᱴᱮᱱ ᱦᱚᱨᱟ ᱞᱮᱠᱟᱛᱮ ᱦᱚᱸ ᱞᱟᱹᱭ ᱜᱟᱱᱚᱜ-ᱟ᱾ ᱪᱮᱫᱟᱜ ᱥᱮ ᱫᱟᱬᱟ ᱠᱟᱛᱮᱫ ᱢᱚᱱᱮ ᱡᱤᱣᱤ ᱥᱟᱶᱛᱮ ᱟᱨ ᱦᱚᱲᱢᱚ ᱠᱚᱦᱚᱸ ᱟᱹᱰᱤ ᱱᱟᱯᱟᱭ ᱟᱹᱭᱠᱟᱹᱜ-ᱟ᱾ ᱟᱨ ᱱᱚᱣᱟ ᱫᱟᱸᱬᱟ ᱪᱟᱞᱟᱣ ᱫᱚ ᱮᱥ ᱢᱟᱱᱮ ᱮᱠᱞᱟ ᱦᱚᱸ ᱪᱟᱞᱟᱣ ᱵᱟᱲᱟ ᱵᱷᱟᱜᱮ ᱵᱩᱡᱷᱟᱹᱜ-ᱟ ᱢᱮᱱᱠᱷᱟᱱ ᱜᱟᱛᱮ ᱠᱚ ᱥᱟᱶ ᱪᱟᱞᱟᱣ ᱞᱮᱠᱷᱟᱱ ᱟᱨᱚ ᱢᱚᱸᱡᱽ ᱜᱮ ᱵᱩᱡᱷᱟᱹᱜ-ᱟ᱾
ᱦᱳᱭ
ᱟᱨ
ᱟᱫᱚ ᱫᱟᱬᱟ ᱫᱚ ᱵᱮᱥᱤ ᱜᱟᱛᱮ ᱠᱚ ᱥᱟᱶ ᱛᱮᱜᱮ ᱵᱷᱟᱜᱮ ᱵᱩᱡᱷᱟᱹᱜ-ᱟ ᱤᱧ ᱫᱩᱧ ᱢᱚᱱᱮᱭᱟ᱾ ᱟᱢᱫᱚ ᱪᱮᱜ ᱮᱢ ᱢᱚᱱ ᱪᱮᱫ ᱮᱢ ᱢᱮᱱᱫᱟ?
ᱦᱳᱭ ᱟᱢᱮᱢ ᱪᱟᱞᱟᱣ ᱟᱠᱟᱱ ᱜᱮᱭᱟ ᱛᱚ?
ᱦᱳᱭ ᱫᱟᱬᱟ ᱠᱚᱫᱚᱧ ᱪᱟᱞᱟᱣ ᱜᱮᱭᱟ ᱟᱨ ᱫᱟᱬᱟ ᱠᱩᱧ ᱠᱩᱥᱤᱭᱟᱜ ᱜᱮᱭᱟ ᱤᱧ ᱫᱚ᱾
ᱦᱮᱸ ᱛᱚ ᱛᱚ ᱚᱱᱠᱟᱜᱮ ᱤᱧᱦᱚᱸ ᱫᱟᱬᱟ ᱠᱚᱫᱚ ᱟᱹᱰᱤᱜᱮ ᱱᱟᱯᱟᱭᱤᱧ ᱢᱚᱱᱮᱭᱟ ᱟᱨ ᱚᱲᱟᱜ ᱦᱚᱸ ᱢᱟᱱᱮ ᱜᱷᱟᱨᱚᱸᱡᱽ ᱠᱚ ᱨᱮᱱ ᱯᱚᱨᱤᱵᱟᱨ ᱥᱟᱶ ᱛᱮᱦᱚ ᱪᱟᱞᱟᱣ ᱦᱳᱭ ᱠᱟᱱᱟ, ᱟᱵᱟᱨ ᱜᱟᱛᱮ ᱠᱚ ᱥᱟᱶ ᱦᱚᱸ ᱪᱟᱞᱟᱣ ᱦᱳᱭ ᱠᱟᱱ ᱜᱮᱭᱟ᱾ ᱟᱨ ᱱᱚᱣᱟ ᱫᱟᱬᱟ ᱫᱚ ᱱᱮᱛᱟᱨ ᱥᱟᱹᱨᱤ ᱜᱮ ᱱᱟᱦᱟᱜ ᱡᱩᱜᱽ ᱨᱮᱢ ᱧᱮᱞᱟ ᱫᱷᱟᱸᱬᱟ ᱫᱚ ᱟᱹᱰᱤ ᱨᱚᱠᱚᱢ ᱟᱸ ᱥᱮᱫ ᱛᱮ ᱧᱮᱞᱚᱜ-ᱟ ᱤᱭᱟᱹ ᱠᱚᱫᱚ ᱠᱚ ᱪᱟᱞᱟᱜ-ᱟ ᱫᱟᱬᱟ ᱫᱚ ᱟᱹᱰᱤ ᱱᱟᱯᱟᱭ ᱠᱷᱟᱹᱛᱤᱨ ᱥᱮ ᱞᱟᱸᱜᱟ ᱯᱷᱟᱨᱪᱟ᱾ ᱵᱟ ᱚᱱᱟ ᱞᱟᱭᱚᱱ ᱥᱟᱶ ᱟᱠᱚ ᱥᱟᱢᱟᱡᱽ ᱥᱩᱵᱤᱫᱷᱟᱱ ᱠᱟᱛᱮᱫ ᱠᱚ ᱛᱟᱦᱮᱱ᱾ ᱟᱨ ᱠᱤ ᱠᱚᱛᱚᱢ ᱧᱮᱞᱟ ᱱᱮᱛᱟᱨ ᱢᱟ ᱟᱹᱰᱤ ᱦᱚᱲ ᱜᱮ ᱨᱤᱥᱟᱨᱪ ᱤᱫᱤ ᱠᱟᱛᱮᱜ ᱟᱭᱢᱟ ᱴᱚᱴᱷᱟ ᱠᱚᱨᱮ ᱠᱚ ᱫᱟᱬᱟᱱ ᱜᱮᱭᱟ ᱠᱚ᱾ ᱚᱝᱠᱟᱱ ᱡᱟᱭᱜᱟ ᱠᱚᱨᱮ ᱚᱧᱪᱚᱞ ᱠᱚᱨᱮ᱾ ᱟᱨ ᱦᱳᱭ, ᱛᱚ ᱱᱚᱣᱟ ᱫᱟᱬᱟ ᱫᱚ ᱥᱟᱹᱨᱤᱜᱮ ᱢᱤᱜ ᱞᱮᱠᱟᱱ ᱦᱚᱨᱟ ᱦᱚᱢ ᱞᱟᱹᱭ ᱫᱟᱲᱮᱭᱟᱜ-ᱟ᱾ ᱦᱮᱸ ᱦᱚᱨᱟ ᱞᱮᱠᱟ ᱛᱮᱜᱮ ᱢᱮᱱ ᱜᱟᱱᱚᱜ-ᱟ ᱱᱚᱣᱟ᱾ ᱛᱚ ᱟᱢ ᱠᱟᱹᱴᱤᱡ ᱞᱟᱹᱭ ᱛᱟᱞᱟᱝ ᱢᱮ ᱡᱮ ᱦᱚᱸᱜ-ᱚᱭ ᱫᱟᱬᱟ ᱤᱫᱤ ᱠᱟᱛᱮᱫ ᱪᱮᱫᱠᱟᱢ ᱟᱹᱭᱠᱟᱹᱣ ᱠᱮᱫᱟ ᱥᱮ ᱪᱮᱜᱠᱟᱢ ᱵᱩᱡᱷᱟᱹᱣᱟ ᱛᱤᱱᱟᱹᱜ ᱮᱢ ᱫᱟᱲᱮᱭᱟᱜ-ᱟ,
ᱦᱮᱸ ᱢᱮᱱ ᱤᱭᱟᱹ ᱢᱮᱱᱛᱮᱫᱚ ᱤᱧ ᱫᱚ ᱚᱝᱠᱟ ᱵᱤᱫᱫᱟᱹᱜᱟᱲ ᱠᱷᱚᱱ ᱠᱚ ᱤᱫᱤ ᱞᱮᱫ ᱞᱮᱭᱟ, ᱚᱱᱮ ᱡᱟᱦᱟᱸ ᱫᱤᱥᱚᱢ ᱠᱚᱨᱮ ᱦᱳᱭᱛᱚ ᱞᱟᱹᱲᱦᱟᱹᱭ ᱠᱚ ᱦᱳᱭ ᱠᱟᱱᱟ, ᱥᱮᱪᱮ ᱚᱝᱠᱟᱱᱟᱜ ᱡᱟᱭᱜᱟ ᱠᱚᱨᱮ ᱵᱤᱥᱤ ᱠᱚ ᱤᱫᱤᱭ ᱠᱟᱜ ᱞᱮᱭᱟ, ᱟᱨ ᱜᱟᱛᱮ ᱠᱚ ᱥᱟᱶᱛᱮᱦᱚᱸ ᱫᱟᱬᱟᱱ ᱫᱩᱧ ᱪᱟᱞᱟᱣ ᱠᱟᱱᱟ ᱾ ᱟᱨ ᱚᱲᱟᱜ ᱦᱚᱲ ᱥᱟᱶᱛᱮᱦᱩᱧ ᱪᱟᱞᱟᱣ ᱟᱠᱟᱱᱟ, ᱛᱚᱵᱮ ᱵᱮᱥᱤ ᱤᱧ ᱫᱚ ᱵᱷᱟᱜᱤᱧ ᱵᱩᱡᱟ ᱜᱟᱛᱮ ᱠᱚ ᱥᱟᱶᱛᱮ ᱫᱟᱬᱟᱱ, ᱚᱱᱟ ᱵᱮᱥᱤ ᱨᱟᱹᱥᱠᱟᱹᱧ ᱵᱩᱡ ᱡᱟ ᱡᱚᱛᱚ ᱦᱚᱲ ᱢᱤᱞᱮ ᱟᱨ ᱜᱟᱛᱮ ᱫᱚ ᱦᱩᱭᱩᱜ ᱠᱟᱱᱟ ᱳᱭ ᱠᱤᱪᱷᱩ ᱫᱤᱱ ᱞᱟᱹᱜᱤᱫ ᱛᱚ ᱾ ᱚᱱᱟᱜᱮ ᱩᱭᱦᱟᱹᱨ ᱫᱚᱦᱚ ᱞᱟᱹᱜᱤᱫ ᱫᱟᱬᱟᱱ ᱠᱚ ᱪᱟᱞᱟᱜ
ᱦᱮᱸ ᱛᱚ ᱟᱹᱰᱤ ᱢᱚᱡᱽ᱾
ᱦᱳᱭ᱾
ᱟᱨ ᱚᱱᱠᱟ ᱢᱟᱱᱮ ᱜᱟᱛᱮ ᱠᱚ ᱵᱮᱜᱚᱨ ᱫᱚ ᱚᱱᱠᱟ ᱱᱤᱡᱮ ᱮᱠᱞᱟᱢ ᱪᱟᱞᱟᱣ ᱵᱟᱲᱟ ᱠᱟᱱᱟ?
ᱮᱠᱞᱟ ᱦᱚᱸᱧ ᱪᱟᱞᱟᱣ ᱠᱟᱱᱟ ᱾ ᱪᱟᱞᱟᱣ ᱫᱚ ᱮᱠᱞᱟ ᱫᱚ ᱳᱭ ᱥᱟᱺᱜᱤᱧ ᱠᱚᱥᱮᱫ ᱫᱚ ᱵᱟᱹᱧ ᱪᱟᱞᱟᱣ ᱠᱟᱱᱟ ᱾ ᱚᱱᱟ ᱥᱩᱨ ᱠᱚᱨᱮ ᱜᱤᱧ ᱫᱟᱬᱟᱣ ᱠᱟᱫᱟ ᱾
ᱦᱩᱸ ᱦᱮ ᱛᱚ᱾
ᱚᱱᱠᱟ ᱟᱞᱮ ᱥᱩᱨ ᱦᱮᱸ᱾
ᱦᱮᱸ ᱞᱟᱹᱭ ᱢᱮ ᱟᱸᱡᱚᱢᱚᱜ ᱠᱟᱱᱟ ᱾
ᱚᱻ ᱟᱞᱮ ᱥᱩᱨ ᱠᱚᱨᱮ ᱢᱮᱱᱛᱮ ᱢᱤᱫᱴᱮᱱ ᱵᱩᱨᱩ ᱢᱮᱱᱟᱜᱼᱟ ᱾ ᱚᱱᱟ ᱵᱩᱨᱩ ᱥᱩᱨ ᱨᱮᱜᱮ ᱵᱮᱥ ᱵᱮᱥᱤ ᱫᱟᱲᱟᱱᱟᱹᱧ ᱫᱚ ᱫᱟᱲᱟᱧ ᱪᱟᱞᱟᱣ ᱠᱟᱱᱟ ᱚᱸᱰᱮ ᱜᱮ ᱵᱮᱥᱤ᱾
ᱟᱪᱪᱷᱟ᱾ ᱦᱳᱭᱛᱚ ᱟᱯᱮ ᱚᱱᱮ ᱵᱩᱨᱩ ᱨᱮᱫᱚ ᱪᱮᱫᱠᱟ? ᱚᱱᱮ ᱫᱟᱲᱟᱢ ᱪᱟᱞᱟᱣ ᱟᱠᱟᱱᱟ ᱪᱮᱫᱠᱟ ᱵᱩᱨᱩ ᱤᱫᱤ ᱠᱟᱛᱮᱜ ᱠᱟᱹᱴᱤᱡ ᱞᱟᱹᱭᱢᱮ ᱤᱧ ᱢᱟ ᱵᱩᱨᱩ ᱵᱟᱹᱧ ᱧᱮᱞ ᱠᱟᱜᱼᱟ ᱾
ᱚᱻ ᱦᱮᱸ ᱟᱞᱮ ᱥᱩᱨ ᱨᱮ ᱢᱤᱫᱴᱮᱱ ᱵᱩᱨᱩ ᱢᱮᱱᱟᱜᱼᱟ ᱾ ᱚᱸᱰᱮ ᱢᱟᱱᱮ ᱚᱱᱠᱟ ᱤᱭᱟᱹ ᱦᱳᱭᱳᱜᱼᱟ ᱾ ᱵᱚᱸᱜᱟ ᱦᱩᱭᱩᱜ ᱜᱮᱭᱟ ᱾ ᱢᱟᱨᱟᱝ ᱵᱩᱨᱩ ᱠᱚ ᱞᱟᱹᱭ ᱟᱜᱼᱟ ᱾ ᱵᱚᱸᱜᱟ ᱫᱚ ᱚᱱᱟ ᱛᱟᱦᱚᱞᱮ ᱚᱱᱟ ᱤᱭᱟᱹ ᱠᱟᱛᱮᱜ ᱦᱚᱧ ᱪᱟᱞᱟᱣ ᱵᱟᱲᱟ ᱠᱟᱱᱟ ᱚᱸᱰᱮ ᱾ ᱯᱩᱡᱟᱹ ᱯᱟᱥᱟ ᱞᱟᱹᱜᱤᱫ ᱪᱟᱞᱟᱣ ᱠᱟᱱᱤᱧ, ᱛᱟᱨᱯᱚᱨᱮ ᱮᱢᱱᱤ ᱫᱟᱬᱟᱱ ᱦᱚᱸᱧ ᱪᱟᱞᱟᱣ ᱠᱟᱱᱟ ᱾ ᱵᱷᱟᱜᱤ ᱜᱤ ᱵᱩᱡᱟᱹᱜᱼᱟ, ᱟᱨ ᱚᱱᱟ ᱵᱩᱨᱩ ᱥᱩᱨ ᱨᱮ ᱯᱟᱛᱟ ᱠᱚ ᱦᱩᱭᱩᱜᱼᱟ ᱾
ᱟᱪᱪᱷᱟ ᱟᱪᱪᱷᱟ᱾ ᱦᱮᱸ ᱛᱚ ᱟᱹᱰᱤ ᱢᱚᱸᱡᱽ ᱾ ᱦᱮᱸ ᱚᱱᱠᱟ ᱜᱮ ᱤᱧᱦᱚᱸ ᱫᱟᱬᱟᱱ ᱠᱚᱫᱚ ᱟᱹᱰᱤ ᱜᱤᱧ ᱠᱩᱥᱤᱭᱟᱜ ᱜᱮᱭᱟ ᱾ ᱟᱨ ᱵᱤᱥᱮᱥ ᱠᱟᱭᱛᱮ ᱜᱟᱛᱮ ᱠᱚ ᱥᱟᱶ ᱟᱨ ᱢᱟᱡᱷᱮ ᱢᱚᱫᱫᱷᱮ ᱮᱠᱞᱟ ᱦᱚᱸ ᱾ ᱛᱟᱯᱚᱨᱮ ᱱᱚᱝᱠᱟ ᱢᱟᱱᱮ ᱮᱸ ᱴᱩᱨᱤᱥᱴ ᱞᱮᱠᱟ ᱟᱨᱠᱤ ᱚᱲᱟᱜ ᱥᱮ ᱠᱷᱟᱨᱚᱪ ᱯᱚᱨᱤᱵᱟᱨ ᱠᱚ ᱥᱟᱶ ᱦᱚᱸ ᱪᱟᱞᱟᱣ ᱵᱟᱲᱟ ᱦᱳᱭ ᱠᱟᱱ ᱜᱮᱭᱟ ᱾ ᱛᱚ ᱟᱭᱢᱟ ᱡᱟᱭᱜᱟ ᱜᱮ ᱫᱟᱬᱟᱱ ᱫᱚ ᱪᱟᱞᱟᱣ ᱠᱟᱹᱱᱟᱹᱧ᱾ ᱛᱚ ᱚᱱᱠᱟᱜᱤᱧ ᱞᱟᱹᱭᱟ ᱱᱤᱛᱚᱜ ᱫᱚᱨᱭᱟ ᱫᱷᱟᱨᱮ ᱨᱮᱱᱟᱜ ᱡᱟᱦᱟᱸ ᱫᱟᱬᱟ ᱦᱮᱸᱥᱮ ᱾
ᱦᱳᱭ᱾
ᱦᱳᱭ ᱱᱚᱸᱰᱮ ᱡᱮᱢᱚᱱ ᱫᱟᱬᱟᱱ ᱪᱟᱞᱟᱣ ᱫᱚ ᱟᱹᱰᱤ ᱢᱚᱸᱡᱽ ᱜᱮ ᱵᱩᱡᱷᱟᱹᱜᱼᱟ ᱾ ᱫᱚᱨᱭᱟ ᱫᱷᱟᱨᱮ ᱠᱚᱨᱮ ᱫᱚ ᱚᱸ ᱵᱤᱥᱮᱥ ᱠᱟᱭᱛᱮ ᱡᱚᱠᱷᱚᱱᱮᱢ ᱧᱮᱞᱟ ᱫᱷᱚᱨᱚᱢ ᱫᱤᱱ ᱟᱨᱠᱤ ᱩᱱᱫᱚ ᱠᱷᱩᱵ ᱜᱮ ᱥᱤᱛᱩᱝ ᱞᱚᱞᱚ, ᱟᱵᱚ ᱫᱚ ᱡᱮᱦᱮᱛᱩ ᱚᱱᱠᱟ ᱵᱤᱨ ᱵᱩᱨᱩ ᱫᱟᱨᱮ ᱱᱟᱹᱲᱤ ᱡᱷᱚᱛᱚ ᱠᱤᱪᱷᱩ ᱟᱛᱮ ᱜᱮ ᱛᱟᱭᱚᱢ ᱥᱟᱶ ᱛᱮ ᱟᱵᱚ ᱢᱟᱱᱮ ᱢᱮᱥᱟᱢᱥᱤ ᱠᱟᱛᱮᱫ ᱠᱚ ᱥᱟᱞᱟᱜ ᱢᱮᱱᱟᱜ ᱵᱚᱱᱟ ᱾ ᱛᱚ ᱚᱱᱠᱟ ᱜᱮᱢ ᱧᱮᱞᱟ ᱛᱚᱠᱷᱚᱱ ᱫᱚ ᱡᱟᱦᱟᱸ ᱞᱮᱠᱟ ᱜᱚᱨᱚᱢ ᱥᱤᱛᱩᱝ ᱠᱚ ᱵᱩᱡᱷᱟᱹᱜᱼᱟ ᱾ ᱟᱫᱚ ᱩᱱ ᱫᱚ ᱟ ᱟᱵᱚ ᱚᱱᱠᱟ ᱫᱚᱨᱭᱟ ᱫᱷᱟᱨᱮ ᱠᱚᱨᱮ ᱫᱟᱬᱟᱱ ᱫᱚ ᱫᱚᱢᱮ ᱵᱚᱱ ᱠᱩᱥᱤᱭᱟᱜ-ᱟ, ᱟᱫᱚ ᱚᱝᱠᱟ ᱜᱤ ᱤᱧ ᱦᱚᱧ ᱪᱟᱞᱟᱣ ᱦᱮᱸ ᱚᱱᱠᱟ ᱜᱮ ᱤᱧ ᱦᱚᱧ ᱪᱟᱞᱟᱣ ᱟᱠᱟᱱᱟ ᱡᱚᱴᱟᱣ ᱠᱚ ᱥᱟᱶ ᱛᱚ ᱚᱸᱰᱮ ᱪᱟᱞᱟᱣ ᱠᱟᱛᱮᱫ ᱧᱮᱞ ᱮᱫᱟ ᱡᱮ ᱥᱟᱹᱨᱤ ᱜᱮ ᱢᱟᱱᱮ ᱟᱹᱰᱤ ᱜᱟᱱ ᱚᱱᱟᱭ ᱵᱩᱡᱷᱟᱹᱣᱟ ᱪᱮᱫᱟᱜ ᱥᱮ ᱫᱚᱨᱭᱟ ᱫᱷᱟᱨᱮ ᱨᱮ ᱟᱨ ᱫᱚᱨᱭᱟ ᱨᱮ ᱛᱳᱯᱩᱜ ᱚᱱᱟ ᱥᱟᱶ ᱥᱟᱶᱛᱮ ᱚᱱᱟ ᱚᱱᱟ ᱫᱷᱟᱨᱮ ᱯᱟᱥᱮ ᱨᱮᱜᱮ ᱚᱱᱠᱟᱱ ᱛᱟᱦᱮᱱ ᱴᱷᱟᱶ ᱠᱚ ᱢᱮᱱᱟᱜ-ᱟ, ᱡᱟᱦᱟᱸ ᱠᱚᱫᱚ ᱠᱟᱹᱣᱰᱤ ᱮᱢ ᱠᱟᱛᱮᱫ ᱚᱱᱠᱟᱢ ᱛᱟᱦᱮᱸ ᱫᱟᱲᱮᱭᱟᱜ-ᱟ ᱚᱱᱠᱟᱜᱮ ᱟᱨᱦᱚᱸ ᱜᱟᱛᱮ ᱠᱚ ᱥᱟᱶ ᱪᱟᱞᱟᱣ ᱦᱩᱭ ᱟᱠᱟᱱᱟ ᱚᱸᱰᱮᱱᱟᱜ ᱧᱩ ᱡᱚᱢ ᱫᱚᱨᱭᱟ ᱢᱟᱱᱮ ᱜᱮ ᱫᱚ ᱡᱮᱢᱚᱱ ᱦᱟᱹᱠᱩ ᱠᱩ ᱥᱟᱶ ᱥᱟᱶᱛᱮ ᱟᱨᱦᱚᱸ ᱚᱱᱠᱟᱱ ᱡᱚᱢ ᱠᱚᱠᱚ ᱧᱟᱢᱚᱜ ᱜᱮᱭᱟ, ᱡᱟᱦᱟᱸᱭ ᱫᱟᱜ ᱫᱟᱜ ᱨᱮᱱ ᱡᱤᱱᱤᱥ ᱟᱨᱠᱤ ᱦᱮᱸ ᱥᱮ, ᱛᱚ ᱩᱱᱠᱩ ᱠᱚᱦᱚᱸ ᱟᱹᱰᱤ ᱚᱸᱰᱮ ᱜᱮᱠᱚ ᱢᱟᱱᱮ ᱤᱥᱤᱱ ᱠᱚᱣᱟ ᱚᱱᱠᱟ ᱟ ᱫᱚᱠᱟᱱ ᱠᱚ ᱥᱴᱚᱞ ᱠᱚ ᱢᱮᱱᱟᱜ ᱟᱠᱟᱫ ᱜᱮᱭᱟ᱾ ᱛᱚ ᱟᱹᱰᱤ ᱱᱟᱯᱟᱭ ᱵᱩᱡᱷᱟᱹᱜ-ᱟ ᱚᱸᱰᱮᱱ ᱫᱚ ᱩᱱ ᱚᱠᱛᱚ ᱪᱟᱞᱟᱣ ᱫᱚ ᱟᱨ ᱡᱚᱴᱟᱣ ᱠᱚ ᱥᱟᱶ, ᱛᱟᱨᱯᱚᱨᱮ ᱚᱸᱰᱮ ᱡᱟᱦᱟᱸ ᱫᱷᱚᱨᱚᱱ ᱚᱠᱛᱚ ᱟᱨᱠᱤ ᱥᱤᱛᱩᱝ ᱟᱭ ᱡᱚᱠᱷᱚᱱ ᱩᱱ ᱡᱮᱦᱚᱜ ᱛᱩᱯᱩ ᱨᱮᱱᱟᱜ ᱢᱚᱡᱟ ᱨᱟᱹᱥᱠᱟᱹ ᱟᱹᱰᱤ ᱱᱟᱯᱟᱭ ᱵᱩᱡᱷᱟᱹᱜ-ᱟ, ᱟᱨ ᱢᱚᱱᱮ ᱦᱳᱭᱳᱜ-ᱟ ᱡᱮ ᱚᱸᱰᱮ ᱜᱮᱧ ᱛᱟᱦᱮᱱᱟ ᱱᱚᱣᱟ ᱡᱮᱫ ᱫᱤᱱ ᱜᱚᱨᱚᱢ ᱛᱟᱦᱮᱱᱟ ᱚᱱᱠᱟ ᱟᱹᱭᱠᱟᱹᱜ ᱜᱮᱭᱟ, ᱛᱚ ᱚᱱᱠᱟ ᱤᱧ ᱟᱹᱭᱠᱟᱹᱣ ᱠᱟᱜ-ᱟ, ᱚᱱᱟ ᱪᱷᱟᱲᱟ ᱦᱚᱸ ᱟᱨᱦᱚᱸ ᱪᱟᱞᱟᱣ ᱦᱩᱭ ᱟᱠᱟᱱᱟ ᱚᱱᱟ ᱠᱚ ᱫᱚᱧ ᱞᱟᱹᱭᱟ ᱚᱱᱟ ᱠᱷᱟᱱ ᱟᱢ ᱠᱟᱹᱴᱤᱡ ᱞᱟᱹᱭ ᱛᱟᱞᱟᱝ ᱢᱮ ᱚᱱᱠᱟ ᱟᱨᱦᱚᱸ ᱡᱚᱫᱤᱢ ᱪᱟᱞᱟᱣ ᱟᱠᱟᱱ ᱠᱷᱟᱱ?
ᱱᱮ ᱥᱤᱛᱩᱝ ᱜᱚᱨᱚᱢ ᱫᱤᱱ ᱜᱮ ᱵᱷᱟᱜᱤᱧ ᱵᱩᱡᱟ ᱫᱚᱨᱭᱟ ᱥᱩᱨ ᱠᱚᱨᱮ ᱫᱟᱬᱟᱱ ᱠᱩ, ᱢᱟᱱᱮ ᱵᱷᱟᱜᱮ ᱧᱚᱜ ᱵᱩᱡᱩᱜ-ᱟ᱾
ᱦᱩᱸ
ᱫᱟᱬᱟᱱ ᱫᱚ ᱫᱟᱬᱟᱱ ᱫᱚ ᱵᱮᱥᱤ ᱤᱧᱫᱚ ᱵᱩᱨᱩ ᱠᱚ ᱵᱩᱨᱩ ᱠᱚᱨᱮᱜ ᱵᱮᱥᱤᱧ ᱠᱩᱥᱤᱭᱟᱜ-ᱟ ᱵᱷᱟᱜᱮ, ᱟᱨ ᱥᱟᱺᱜᱤᱧ ᱥᱮᱫ ᱦᱚᱸ ᱫᱟᱬᱟᱱᱤᱧ ᱠᱩᱥᱤᱭᱟᱜ-ᱟ ᱠᱤᱱᱛᱩ ᱠᱟᱹᱣᱰᱤ ᱟᱱᱟᱴ ᱛᱮ ᱵᱟᱝ ᱪᱟᱞᱟᱣ ᱦᱩᱭ ᱠᱟᱱᱟ, ᱟᱨ ᱥᱮᱨᱚᱠᱚᱢ ᱚᱠᱛᱚ ᱠᱚᱦᱚᱸ ᱵᱟᱝ ᱧᱟᱢ ᱠᱟᱱᱟ, ᱥᱟᱺᱜᱤᱧ ᱥᱮᱫ ᱪᱟᱞᱟᱣ ᱨᱮᱱᱟᱜ ᱤᱪᱪᱷᱟᱹ ᱢᱮᱱᱟᱜ ᱛᱤᱧᱟᱹ ᱫᱟᱬᱟᱱ᱾
ᱟᱪᱪᱷᱟ,
ᱛᱟᱦᱚᱞᱮ ᱟᱯᱮ ᱥᱮᱫ ᱫᱚ ᱫᱟᱜ ᱠᱚ ᱞᱟᱜᱟᱣ ᱠᱟᱱᱟ ᱥᱮ ᱵᱟᱝ?
ᱦᱮᱸ ᱫᱟᱜ ᱠᱚᱫᱚ ᱞᱟᱜᱟᱣ ᱟᱠᱟᱱ ᱜᱮᱭᱟ᱾
ᱚᱻ ᱦᱮᱸ ᱛᱚ, ᱛᱤᱦᱮᱧ ᱮ ᱫᱟᱜ ᱞᱮᱫᱟᱭ ᱥᱮ ᱵᱟᱝ ᱚᱱᱛᱮ?
ᱦᱮᱸ ᱛᱮᱦᱮᱧ ᱫᱟᱜ ᱞᱮᱫᱟᱭ ᱚᱱᱠᱟ ᱥᱮᱛᱟᱜ ᱠᱷᱚᱱ ᱫᱟᱜ ᱢᱟ ᱡᱟᱹᱲᱤᱭᱮᱫ ᱠᱟᱱ ᱜᱮᱭᱟᱭ, ᱛᱟᱨᱯᱚᱨᱮ ᱚᱱᱟ ᱳᱭ ᱛᱟᱨᱟᱥᱤᱧ ᱵᱮᱲᱟ ᱠᱟᱹᱴᱤᱡ ᱛᱟᱨᱯᱚᱨ ᱱᱤᱛᱚᱜ ᱫᱚ ᱱᱟᱯᱤᱛ ᱦᱟᱛᱟᱲ ᱟᱠᱟᱫᱟᱭ ᱵᱟᱭ ᱡᱚᱨᱚᱮᱫᱟ᱾ ᱚᱱᱛᱮ ᱫᱚ ᱚᱠᱟ ᱞᱮᱠᱟ?
ᱱᱚᱱᱛᱮ ᱦᱚᱸ ᱚᱝᱠᱟ ᱜᱮ ᱥᱮᱛᱟᱜ ᱨᱮᱭ ᱫᱟᱜᱫᱟᱭ ᱟᱨᱚ ᱱᱟᱥᱮᱱᱟᱜ ᱠᱤᱪᱷᱩ ᱠᱷᱚᱱ ᱯᱚᱨ ᱟᱥᱚᱨ ᱫᱟᱭ ᱛᱟᱨᱯᱚᱨ ᱟᱨᱚᱭ ᱫᱟᱜ ᱫᱟᱭ᱾ ᱚᱝᱠᱟ ᱛᱮᱜᱮ ᱫᱤᱱ ᱫᱚ ᱯᱟᱨᱚᱢᱱᱟ ᱛᱮᱦᱤᱧ ᱫᱚ᱾
ᱟᱪᱪᱷᱟ ᱦᱳᱭ ᱛᱚᱵᱮ ᱱᱟᱯᱟᱭ ᱜᱮ, ᱛᱟᱦᱞᱮ
ᱚᱭ
ᱛᱮᱦᱮᱧ ᱮᱸ ᱡᱟᱦᱟᱸ ᱞᱟᱝ ᱜᱟᱞᱢᱟᱨᱟᱣᱱᱟ ᱥᱮ ᱨᱚᱯᱚᱲ ᱱᱟᱞᱟᱝ ᱦᱚᱸ ᱱᱚᱣᱟ ᱫᱟᱬᱟᱱ ᱤᱫᱤ ᱠᱟᱛᱮᱜ, ᱛᱚ ᱠᱟᱹᱴᱤᱡ ᱞᱟᱝ ᱜᱟᱞᱚᱪ ᱞᱮᱜᱮ ᱚᱱᱟᱜᱮ ᱦᱩᱰᱤᱧ ᱢᱟᱪᱷᱟ ᱛᱮ ᱡᱮ ᱧᱮᱞᱟᱢ ᱮᱸ ᱥᱟᱹᱨᱤ ᱠᱟᱛᱷᱟ ᱞᱟᱹᱭ ᱛᱮᱫᱚ ᱱᱚᱣᱟ ᱫᱟᱬᱟᱱ ᱤᱫᱤ ᱠᱟᱛᱮᱜ ᱫᱚ ᱚᱱᱟ ᱫᱤ ᱟᱭᱢᱟ ᱦᱚᱲ ᱜᱮ ᱵᱟᱝ ᱥᱟᱱᱟᱢ ᱞᱮᱠᱟᱱ ᱦᱚᱲ ᱠᱩᱥᱤᱭᱟᱜᱼᱟ, ᱪᱮᱫᱟᱜ ᱵᱟᱝᱢᱟ ᱱᱚ ᱱᱚᱣᱟ ᱡᱮᱢᱚᱱ ᱫᱟᱬᱟᱱᱮᱢ ᱪᱟᱞᱟᱜᱼᱟ ᱱᱚᱸᱰᱮ ᱫᱚ ᱠᱚᱱᱚ ᱚᱝᱠᱟ ᱞᱮᱠᱟ ᱢᱟᱱᱮ ᱡᱟᱦᱟᱸ ᱞᱮᱠᱟᱱ ᱵᱟᱹᱲᱤᱡ ᱪᱤᱱᱛᱟᱹ ᱩᱭᱦᱟᱹᱨ ᱵᱷᱟᱵᱽᱱᱟ ᱥᱟᱶᱛᱮ ᱮᱸ ᱱᱟᱯᱟᱭ ᱵᱟᱢ ᱵᱩᱡᱷᱟᱹᱣᱟ᱾ ᱚᱝᱠᱟᱱᱟᱜ ᱥᱟᱱᱟᱢ ᱞᱮᱠᱟᱱᱟᱜ ᱜᱮ ᱮᱴᱠᱮᱴᱚᱬᱮ ᱚᱸᱰᱮᱢ ᱪᱟᱞᱟᱣ ᱞᱮᱠᱷᱟᱱ ᱢᱚᱱᱮ ᱠᱚ ᱟᱸ ᱟᱹᱰᱤ ᱜᱮ ᱡᱤᱭᱟᱹᱲᱚᱜ ᱛᱟᱢᱟ ᱟᱹᱰᱤ ᱜᱮ ᱨᱟᱹᱥᱠᱟᱹᱢ ᱵᱩᱡᱷᱟᱹᱣᱟ ᱢᱚᱸᱡᱮᱢ ᱵᱩᱡᱷᱟᱹᱣᱟ ᱦᱮᱸᱥᱮ᱾
ᱦᱳᱭ᱾
ᱦᱳᱭ ᱚᱱᱟᱛᱤᱧ ᱞᱟᱹᱭᱟ ᱫᱟᱬᱟᱱ ᱫᱚ ᱟᱹᱰᱤᱜᱮ ᱞᱟᱹᱠᱛᱤ ᱜᱮᱭᱟ᱾ ᱟᱨ ᱡᱟᱬᱟᱱ ᱠᱚᱫᱚ ᱪᱟᱞᱟᱜ ᱢᱮ ᱚᱠᱛᱚ ᱩᱰᱳᱝ ᱠᱟᱛᱮᱜ ᱮᱠᱟᱞᱜᱮ ᱪᱟᱞᱟᱣ ᱫᱚᱨᱠᱟᱨ᱾ ᱟᱨ ᱢᱟᱡᱮ ᱢᱟᱡᱮ ᱧᱮᱞ ᱫᱟᱢ ᱡᱚᱠᱷᱚᱱ ᱜᱟᱛᱮ ᱠᱚ ᱥᱟᱶ ᱦᱚᱸ ᱪᱟᱞᱟᱜ ᱢᱮ ᱵᱟᱝᱠᱷᱟᱱ ᱫᱚ ᱮᱠᱞᱟ ᱛᱮᱦᱚᱸ ᱪᱟᱞᱟᱜ ᱢᱮ᱾ ᱱᱚᱰᱤ ᱟᱨ ᱡᱩᱫᱤᱢ ᱫᱟᱲᱮᱭᱟᱜᱼᱟ ᱟᱨᱚ ᱯᱚᱨᱤᱵᱟᱨ ᱠᱚ ᱥᱟᱶ ᱪᱟᱞᱟᱜ ᱢᱮ ᱟᱨᱚ᱾ ᱚᱸᱰᱮ ᱛᱟᱦᱮᱸ ᱠᱟᱛᱮᱜ ᱤᱥᱤᱱ ᱵᱟᱥᱟᱝ ᱡᱚᱢ ᱟᱹᱰᱤ ᱱᱟᱯᱟᱭ ᱵᱩᱡᱷᱟᱹᱜᱼᱟ ᱦᱮᱸᱥᱮ᱾
ᱦᱳᱭ ᱦᱳᱭ ᱦᱳᱭ᱾
ᱦᱳᱭ᱾ ᱚᱱᱟᱜᱤᱧ ᱞᱟᱹᱭᱟ ᱟᱫᱚ ᱟᱢ ᱛᱟᱦᱞᱮ ᱞᱟᱹᱭ ᱛᱟᱞᱟᱝ ᱢᱮ ᱠᱟᱹᱴᱤᱡ ᱱᱚᱣᱟ ᱤᱫᱤ ᱠᱟᱛᱮ ᱢᱟᱱᱮ ᱦᱩᱰᱤᱧ ᱢᱟᱪᱷᱟ᱾
ᱦᱳᱭ ᱱᱚᱝᱠᱟ ᱦᱩᱭᱩᱜᱼᱟ ᱤᱭᱟᱹ ᱦᱚᱭᱛᱚ ᱤᱧ ᱚᱠᱛᱚᱧ ᱧᱟᱢ ᱠᱮᱫᱟ ᱤᱧ ᱨᱮᱱ ᱜᱟᱛᱮ ᱠᱚ ᱚᱠᱛᱚ ᱵᱟᱝ ᱠᱚ ᱧᱟᱢ ᱠᱮᱫᱟ᱾ ᱚᱱᱟ ᱦᱚᱛᱮᱡ ᱛᱮᱜᱮ ᱵᱮᱥᱤ ᱫᱟᱬᱟᱱ ᱠᱚ ᱵᱟᱝ ᱪᱟᱞᱟᱣ ᱦᱩᱭ ᱠᱟᱱᱟ᱾ ᱟᱫᱚ ᱚᱱᱟᱜᱮ ᱡᱚᱠᱷᱚᱱ ᱜᱮ ᱚᱠᱛᱚ ᱠᱚ ᱧᱟᱢᱟ ᱛᱚᱠᱷᱚᱱ ᱜᱮᱞᱮ ᱪᱟᱞᱟᱣ ᱜᱚᱫᱚᱜ ᱜᱮ ᱭᱟ ᱫᱟᱬᱟᱱ ᱠᱩ, ᱟᱫᱚ ᱱᱤᱭᱟᱹ ᱵᱟᱨ ᱫᱚ ᱢᱚᱱᱮ ᱦᱳᱭ ᱠᱟᱱᱟ ᱡᱮ ᱚᱱᱮ ᱫᱚᱨᱭᱟ ᱥᱩᱨ ᱠᱚᱨᱮ ᱫᱟᱬᱟᱱ ᱪᱟᱞᱟᱜ ᱦᱩᱭᱩᱜᱼᱟ᱾ ᱟᱫᱚ ᱫᱮᱠᱷᱤ ᱜᱟᱛᱮ ᱠᱩ ᱛᱤᱥ ᱠᱚ ᱚᱠᱛᱚ ᱠᱚ ᱧᱟᱢ ᱫᱟᱠᱩ, ᱥᱮ ᱨᱚᱠ ᱠᱚᱢ ᱵᱷᱟᱵᱽ ᱛᱮᱞᱮ ᱪᱟᱞᱟᱜ ᱟᱞᱮ ᱠᱟᱨᱚᱱ ᱵᱤᱱᱤᱰ ᱠᱚᱦᱚᱸ ᱠᱚ ᱮᱢᱫᱟ ᱛᱚ᱾
ᱦᱩᱸ ᱦᱩᱸ ᱦᱩᱸ ᱦᱩᱸ᱾
ᱚᱱᱟ ᱦᱚᱛᱮᱡ ᱛᱚ ᱚᱠᱛᱚ ᱠᱚ ᱵᱟᱝᱠᱚ ᱧᱟᱢ ᱠᱟᱫᱟ᱾
ᱟᱪᱪᱷᱟ᱾
ᱫᱟᱬᱟᱱ ᱫᱚ ᱞᱟᱹᱠᱛᱤ ᱠᱟᱱ ᱜᱮᱭᱟ᱾
ᱦᱳᱭ᱾ ᱚᱱᱟᱜᱮ ᱤᱧ ᱦᱚᱸᱧ ᱞᱟᱹᱭᱟ ᱫᱟᱬᱟᱱ ᱫᱚ ᱮᱠᱟᱞ ᱜᱮ ᱞᱟᱹᱠᱛᱤ ᱠᱟᱱᱟ᱾ ᱟᱨ ᱦᱚᱭᱛᱚ
ᱛᱟᱦᱞᱮ ᱵᱩᱨᱩ ᱠᱚᱨᱮ ᱫᱚ ᱵᱟᱢ ᱫᱟᱲᱟ ᱵᱟᱢ ᱪᱟᱞᱟᱣ ᱠᱟᱱᱟ ᱛᱚ?
ᱦᱮᱸ ᱵᱩᱨᱩ ᱠᱚᱨᱮ ᱫᱚ ᱪᱟᱞᱟᱣ ᱫᱚ ᱵᱟᱝ ᱦᱩᱭ ᱠᱟᱱᱟ ᱦᱟᱸᱜ ᱟᱨ ᱟᱸ ᱥᱟᱹᱨᱤ ᱠᱟᱛᱷᱟ ᱞᱟ. ᱭ ᱛᱮᱫᱚ ᱢᱟᱱᱮ ᱵᱩᱨᱩ ᱫᱮᱡ ᱫᱚᱧ ᱵᱚᱛᱚᱨᱚᱜ ᱜᱮᱭᱟ᱾ ᱟᱨ ᱚᱱᱠᱟᱱ ᱦᱮᱸ ᱚᱱᱠᱟᱱ ᱵᱩᱨᱩ ᱠᱚᱨᱮ ᱫᱚ ᱵᱟᱝ ᱪᱟᱞᱟᱣ ᱦᱩᱭ ᱠᱟᱱᱟ ᱡᱮᱢᱚᱱᱮ ᱮᱢ ᱞᱟᱹᱭ ᱠᱮᱫᱟ ᱵᱟᱝ ᱵᱩᱨᱩ ᱟᱨᱠᱤ ᱛᱚ ᱤᱧᱟᱜ ᱤᱪᱪᱷᱟᱹ ᱢᱮᱱᱟᱜ ᱛᱤᱧᱟᱹ, ᱪᱟᱞᱟᱣ ᱨᱮᱱᱟᱜ ᱚᱱᱟᱛᱮ ᱟᱫᱚ ᱪᱷᱟᱯᱲᱟᱣ ᱨᱮ ᱢᱤᱱᱟᱹᱧ ᱠᱟᱱ ᱜᱮᱭᱟ, ᱟᱨᱚ ᱚᱱᱠᱟ ᱜᱟᱛᱮ ᱠᱚᱧ ᱧᱟᱢ ᱞᱮᱠᱷᱟᱱ ᱢᱴᱟᱢᱩᱴᱤ ᱥᱮᱱ ᱨᱮᱱᱟᱜ ᱢᱤᱫᱴᱮᱱ ᱚᱱᱠᱟ ᱜᱮ ᱮᱛᱚᱦᱚᱵ ᱟᱨᱠᱤ ᱦᱩᱭᱩᱜ ᱞᱟᱹᱜᱤᱫ,
ᱦᱳᱭ ᱦᱳᱭ
ᱦᱮᱸ ᱚᱸᱰᱮᱱᱟᱜ ᱪᱮᱫ ᱞᱮᱠᱟ ᱵᱩᱡᱷᱟᱹᱜᱼᱟ? ᱚᱱᱟ ᱠᱚ ᱧᱮᱞ
ᱦᱳᱭ